ᱦᱮᱸ ᱡᱚᱦᱟᱨ ᱜᱮ ᱡᱚᱦᱟᱨ ᱜᱮ᱾
ᱮᱸᱜ ᱟᱡᱚᱢ ᱮᱫᱟᱵᱤᱱ ᱟᱹᱞᱤᱧᱟᱜ ᱨᱚᱲ?
ᱦᱳᱭ ᱜᱚᱝᱠᱮ ᱨᱚᱲ ᱠᱚᱫᱚ ᱢᱟ ᱟᱹᱰᱤ ᱨᱤᱞᱟᱹᱢᱟᱞᱟ ᱜᱮ ᱟᱸᱡᱚᱢᱚᱜ ᱠᱟᱱ ᱛᱟᱵᱤᱱᱟ᱾
ᱟᱪᱪᱷᱟ ᱟᱪᱪᱷᱟ᱾
ᱢᱮᱱᱠᱷᱟᱱ ᱟᱹᱞᱤᱧᱟᱜ ᱜᱮ ᱪᱮᱫ ᱞᱮᱠᱟ?
ᱦᱮᱸ ᱜᱚᱝᱠᱮ ᱟᱵᱤᱱᱟᱜ ᱦᱚᱸ ᱟᱹᱰᱤ ᱱᱟᱯᱟᱭ ᱜᱮ ᱟᱸᱡᱚᱢᱚᱜ ᱠᱟᱱᱟ᱾
ᱦᱳᱭ ᱦᱳᱭ ᱾
ᱟᱨ ᱪᱮᱫ ᱫᱟᱸᱥᱟᱭ ᱱᱤᱭᱟᱹ ᱞᱟᱝ ᱜᱟᱞᱚᱪ ᱮᱫ ᱛᱟᱦᱮᱸ ᱜᱚᱝᱠᱮ ᱵᱟᱝ
ᱦᱳᱭ ᱜᱚᱝᱠᱮ ᱫᱟᱸᱥᱟᱭ ᱱᱤᱭᱮ
ᱟᱪᱪᱷᱟ ᱟᱪᱪᱷᱟ ᱵᱟᱝ ᱟᱫᱚ ᱫᱟᱸᱥᱟᱭ ᱨᱮ ᱫᱤᱥᱚᱢ ᱫᱟᱬᱟᱱ ᱨᱮᱭᱟᱜ ᱦᱚᱸ ᱞᱟᱹᱠᱛᱤ ᱠᱟᱱ ᱜᱮᱭᱟ ᱟᱨ ᱠᱟᱨᱚᱱ ᱦᱚᱸ ᱦᱮᱱᱟᱜ ᱟᱠᱟᱫᱼᱟ᱾
ᱟᱪᱪᱷᱟ ᱢᱮᱱᱠᱷᱟᱱ ᱠᱟᱹᱴᱤᱡ ᱡᱩᱫᱤ ᱵᱩᱴᱟᱹ ᱥᱟᱸᱦᱤᱡ ᱵᱤᱱ ᱞᱟᱹᱭ ᱥᱚᱫᱚᱨ ᱟᱹᱞᱤᱧᱟ ᱢᱮᱱᱠᱷᱟᱱ ᱟᱹᱞᱤᱧ ᱦᱚᱞᱤᱧ ᱵᱩᱡᱽ ᱛᱤᱭᱩᱜ ᱠᱟᱜᱼᱟ᱾ ᱥᱮ ᱵᱟᱰᱟᱭ ᱠᱟᱜᱼᱟ ᱞᱤᱧ
ᱟᱪᱪᱷᱟ ᱟᱪᱪᱷᱟ ᱦᱮᱸ ᱮᱠᱫᱚᱢ ᱵᱩᱴᱟᱹ ᱥᱟᱸᱦᱤᱡ ᱞᱤᱧ ᱞᱟᱹᱭ ᱟᱵᱤᱱᱟ᱾ ᱟᱫᱚ ᱱᱚᱣᱟ ᱫᱚ ᱮᱠᱟᱞ ᱥᱟᱹᱨᱤᱭᱟ ᱥᱮ ᱮᱲᱮ ᱜᱮᱭᱟ ᱚᱱᱟ ᱫᱚ ᱦᱟᱸᱜ ᱵᱟᱹᱞᱤᱧ ᱞᱟᱹᱭ ᱫᱟᱲᱮᱭᱟ ᱵᱮᱱ ᱠᱟᱱᱟ᱾
ᱦᱳᱭ ᱦᱳᱭ ᱞᱟᱹᱭ ᱵᱤᱱ
ᱢᱟᱱᱮ ᱱᱚᱣᱟ ᱫᱚ ᱦᱟᱲᱟᱢᱵᱟ ᱠᱚᱣᱟᱜ ᱢᱚᱪᱟ ᱨᱮᱜᱮ ᱞᱤᱧ ᱟᱸᱡᱚᱢ ᱠᱟᱜᱼᱟ ᱦᱟᱸᱜ
ᱟᱪᱪᱷᱟ
ᱵᱟᱝᱢᱟ ᱡᱟᱦᱟᱸ ᱩᱱᱤ ᱫᱩᱨᱜᱟᱹ ᱵᱚᱸᱜᱟ ᱦᱮᱱᱟᱜ ᱠᱟᱫᱮ ᱩᱱᱤ ᱫᱚ ᱟᱵᱚᱨᱮᱱ ᱵᱚᱸᱜᱟ ᱫᱚ ᱵᱟᱝ ᱠᱟᱱᱟᱭ ᱪᱮᱞᱮᱫ
ᱟᱪᱪᱷᱟ ᱢᱟᱱᱮ ᱱᱚᱣᱟ ᱫᱚ ᱢᱟᱱᱮ ᱡᱟᱦᱟᱸ ᱦᱟᱯᱲᱟᱢ ᱠᱚᱴᱷᱮᱱ ᱵᱤᱱ ᱟᱸᱡᱚᱢ ᱟᱠᱟᱫᱼᱟ ᱥᱮ ᱪᱮᱫ ᱞᱮᱠᱟ ᱱᱚᱝᱠᱟ ᱨᱮᱵᱤᱱ ᱞᱟᱹᱭ ᱫᱟ?
ᱦᱳᱭ ᱦᱳᱭ ᱟᱵᱚᱨᱮᱱ ᱵᱚᱸᱜᱟ ᱫᱚ ᱩᱱᱤ ᱡᱟᱦᱟᱸᱭ ᱢᱚᱦᱤᱥᱟᱥᱩᱨ ᱦᱮᱱᱟᱜ ᱟᱠᱟᱫᱮ
ᱟᱪᱪᱷᱟ ᱩᱱᱤ ᱢᱚᱦᱤᱥᱟᱥᱩᱨ ᱵᱟᱝ ᱩᱱᱤ ᱡᱟᱦᱟᱸᱭ ᱚᱱᱮ ᱠᱷᱮᱪᱟᱣ ᱠᱟᱫᱮᱭᱟᱠᱚ ᱚᱱᱮ ᱡᱟᱦᱟᱸ ᱫᱩᱨᱜᱟᱹ ᱵᱚᱸᱜᱟ ᱚᱱᱟ ᱡᱟᱦᱟᱸ ᱡᱩᱫᱤ ᱢᱮᱲ ᱠᱚᱵᱤᱱ ᱧᱮᱞ ᱠᱷᱟᱱ
ᱦᱳᱭ ᱦᱳᱭ ᱪᱮᱞᱮ ᱩᱱᱤᱜᱮ ᱟᱵᱚᱨᱮᱱ ᱵᱚᱸᱜᱟ ᱫᱚ
ᱟᱪᱪᱷᱟ ᱚᱱᱤ ᱢᱚᱦᱤᱥᱟᱥᱩᱨ ᱡᱟᱦᱟᱭ ᱵᱟᱝ
ᱦᱳᱭ ᱦᱳᱭ ᱟᱫᱚ ᱚᱱᱟ ᱢᱤᱫᱴᱤᱡ ᱜᱚᱞᱯᱷᱚ ᱦᱮᱱᱟᱜ ᱟᱠᱟᱫᱟ ᱦᱟᱸᱜ ᱚᱱᱟ ᱨᱮᱭᱟᱜ
ᱟᱪᱪᱷᱟ ᱡᱩᱫᱤ ᱠᱟᱹᱴᱤᱡ ᱵᱤᱱ ᱞᱟᱹᱭ ᱥᱚᱫᱚᱨ ᱠᱷᱟᱡ ᱠᱷᱟᱴᱚ ᱢᱟᱪᱷᱟᱛᱮ
ᱵᱟᱝᱢᱟ ᱩᱱᱤ ᱤᱭᱟᱹ ᱫᱚ ᱩᱱᱤ ᱢᱚᱦᱤᱥᱟᱥᱩᱨ ᱫᱚ
ᱦᱳᱭ
ᱟᱹᱰᱤ ᱢᱟᱨᱟᱝ ᱟᱹᱰᱤ ᱢᱟᱨᱟᱝ ᱮᱱᱛᱮᱫ ᱵᱚᱸᱜᱟᱭ ᱛᱟᱦᱮᱸ ᱠᱟᱱᱟ ᱟᱹᱰᱤ ᱫᱟᱲᱮᱭᱟᱱ ᱵᱚᱸᱜᱟ
ᱟᱪᱪᱷᱟ
ᱩᱱᱠᱩ ᱫᱮᱵ-ᱫᱮᱵᱚᱛᱟ ᱠᱚᱦᱚᱸ ᱩᱱᱠᱩ ᱦᱚᱸ ᱵᱟᱠᱚ ᱪᱤᱠᱟᱹ ᱫᱟᱲᱮᱭᱟᱭ ᱠᱟᱱ ᱛᱟᱦᱮᱸ ᱚᱱᱠᱟ ᱱᱤᱡ ᱵᱚᱸᱜᱟᱭ ᱛᱟᱦᱮᱸ ᱠᱟᱱᱟ᱾
ᱟᱪᱪᱷᱟ
ᱟᱫᱚ ᱵᱚᱸᱜᱟ ᱛᱟᱦᱮᱸ ᱠᱟᱱ ᱠᱷᱟᱡ ᱫᱚ ᱩᱱᱤ ᱢᱟ ᱟᱫᱚ ᱩᱱᱤᱭᱟᱜ ᱧᱩᱛᱩᱢ ᱜᱮ ᱵᱟᱹᱞᱤᱧ ᱞᱟᱤᱟᱫ ᱵᱮᱱᱟ ᱢᱚᱦᱤᱥᱟᱥᱩᱨ-ᱟᱜ ᱫᱚ ᱢᱚᱦᱤᱥᱟᱥᱩᱨᱼᱟᱜ ᱧᱩᱛᱩᱢ ᱫᱚ ᱛᱟᱦᱮᱸ ᱠᱟᱱᱟ ᱦᱟᱸᱜ ᱦᱩᱫᱩᱲ ᱫᱩᱨᱜᱟᱹ
ᱪᱮᱫ ᱜᱚᱝᱠᱮ ᱦᱩᱫᱩᱲ ᱫᱩᱨᱜᱟᱹ
ᱦᱳᱭ ᱦᱳᱭ
ᱟᱪᱪᱷᱟ ᱢᱮᱱ ᱢᱮ
ᱟᱫᱚ ᱩᱱᱤ ᱫᱚ ᱢᱟᱱᱮ ᱟᱹᱰᱤ ᱢᱟᱨᱟᱝ ᱨᱟᱡᱽ ᱮᱸ ᱛᱟᱦᱮᱸ ᱠᱟᱱᱟ ᱮᱱᱛᱮᱫ ᱟᱹᱰᱤ ᱥᱚᱱᱟ ᱫᱟᱱᱟ ᱦᱮᱱ ᱛᱮᱱ ᱟᱹᱰᱤ ᱟᱭᱢᱟ ᱠᱤᱪᱷᱩ ᱛᱟᱦᱮᱸ ᱠᱟᱱ ᱛᱟᱭᱟ ᱜᱚᱝᱠᱮ
ᱟᱪᱪᱷᱟ ᱢᱟᱱᱮ ᱠᱤᱥᱟᱹᱲ ᱧᱚᱜ ᱦᱚᱲ ᱥᱮ ᱪᱮᱫᱮ ᱞᱮᱠᱟ?
ᱦᱳᱭ ᱦᱳᱭ ᱠᱤᱥᱟᱹᱲ ᱧᱚᱜ ᱦᱚᱲ ᱟᱨ ᱢᱟᱱᱮ ᱦᱮ ᱚᱱᱠᱟ ᱚᱠᱚᱭ ᱦᱚ ᱵᱟᱠᱚ ᱪᱤᱠᱟᱹ ᱫᱟᱲᱮᱭᱟᱭ ᱠᱟᱱ ᱛᱟᱦᱮᱸ ᱛᱮ ᱟᱫᱚ ᱩᱱᱤ ᱪᱮᱛᱟᱱ ᱨᱮ ᱨᱟᱡᱽ ᱵᱟᱠᱚ ᱪᱟᱞᱟᱣ ᱫᱟᱲᱮᱭᱟᱜ ᱠᱟᱱ ᱛᱟᱦᱮᱸᱼᱟ᱾ ᱫᱮᱵ ᱫᱮᱵᱟᱜᱚᱱ ᱠᱚ
ᱟᱪᱪᱷᱟ ᱢᱟᱱᱮ ᱩᱱᱤ ᱫᱚ ᱟᱹᱰᱤ ᱢᱟᱱᱮ ᱫᱟᱲᱮ ᱢᱟᱱᱮ ᱚᱱᱠᱟ ᱫᱟᱲᱮ ᱢᱮᱱᱟᱜ ᱛᱟᱭᱟ ᱚᱱᱠᱟᱱ ᱦᱚᱲ ᱥᱮ ᱟᱹᱰᱤ ᱥᱚᱠᱛᱤᱥᱟᱞᱤ ᱦᱚᱲ ᱚᱱᱠᱟᱱ ᱥᱮ ᱪᱮᱫ ᱞᱮᱠᱟ?
ᱦᱳᱭ ᱦᱳᱭ ᱚᱱᱠᱟᱱ ᱦᱚᱲ ᱜᱮ ᱛᱟᱦᱮᱸ ᱠᱟᱱᱟ ᱟᱫᱚ ᱩᱱᱤ ᱮᱵᱟ ᱚᱱᱟ ᱦᱩᱫᱩᱲᱫᱩᱨᱜᱟᱹ ᱫᱚ ᱵᱟᱨ ᱦᱚᱲ ᱠᱤᱱ ᱛᱟᱦᱮᱸ ᱠᱟᱱᱟ ᱦᱟᱸᱜ ᱮᱱᱛᱜ ᱾ ᱦᱩᱫᱩᱲ ᱟᱨ ᱫᱩᱨᱜᱟᱹ ᱢᱚᱦᱤᱥᱟᱥᱩᱨ ᱮᱠᱞᱟ ᱫᱚ ᱵᱟᱝ ᱾ ᱡᱮᱢᱚᱱ ᱢᱚᱭᱤᱥᱟᱥᱩᱨ ᱟᱨ ᱩᱥᱩᱨ ᱦᱮᱱᱟᱜ ᱠᱟᱜ ᱠᱤᱱᱟᱹ ᱥᱮ ᱵᱟᱝᱞᱟ ᱛᱮᱫᱚ ᱦᱟᱝ ᱟᱨ ᱚᱱᱟ ᱤᱭᱟᱹ ᱠᱤᱱ ᱛᱟᱦᱮᱸ ᱠᱟᱱᱟ ᱦᱩᱫᱩᱲ ᱟᱨ ᱫᱩᱨᱜᱟᱹ᱾
ᱟᱪᱪᱷᱟ ᱾
ᱟᱨ ᱩᱱᱠᱤᱱ ᱨᱮᱱ ᱵᱟᱹᱦᱩ ᱫᱩᱠᱤᱱ ᱛᱟᱦᱮᱸ ᱠᱟᱱᱟ ᱦᱟᱸᱜ ᱟᱭᱱᱚᱢ ᱟᱨ ᱠᱟᱡᱚᱞ ᱾
ᱢᱟᱱᱮ ᱩᱱᱠᱤᱱ ᱨᱮᱱ ᱮᱨᱟ ᱛᱮᱫ ᱥᱮ ᱵᱟᱹᱦᱩ᱾
ᱦᱳᱭ ᱦᱳᱭ ᱮᱨᱟ ᱛᱮᱫ᱾
ᱦᱳ ᱾
ᱟᱫᱚ ᱵᱟᱠᱚ ᱜᱚᱡ ᱫᱟᱲᱮᱭᱟᱠᱤᱱ ᱠᱟᱨ ᱨᱮ ᱛᱚᱠᱷᱚᱱ ᱢᱟᱱᱮ ᱟᱰᱤ ᱪᱷᱚᱞ ᱠᱟᱛᱮᱜ ᱠᱚ ᱜᱚᱡ ᱠᱮᱫ ᱢᱟᱱᱮ ᱠᱩᱲᱤ ᱦᱚᱯᱚᱱ ᱠᱩ ᱵᱷᱮᱡᱟ ᱠᱮᱫᱮᱭᱟ᱾ ᱩᱱᱤ ᱠᱩᱲᱤ ᱦᱚᱯᱚᱱ ᱫᱚᱭ ᱦᱩᱭᱩᱜ ᱠᱟᱱᱟ ᱫᱩᱨᱜᱟᱹ᱾
ᱟᱪᱪᱷᱟ ᱟᱪᱪᱷᱟ ᱢᱟᱱᱮ ᱩᱱᱤ ᱡᱟᱦᱟᱸᱭ ᱩᱱᱠᱤᱱ ᱦᱩᱫᱩᱲ ᱟᱨ ᱫᱩᱨᱜᱟᱹ ᱩᱱᱠᱤᱱ ᱜᱚᱡ ᱥᱮ ᱪᱮᱫ ᱞᱮᱠᱟ?
ᱦᱳᱭ ᱦᱳᱭ ᱩᱱᱠᱤᱱ ᱜᱚᱡ, ᱟᱫᱚ ᱩᱱᱤ ᱫᱚ ᱟᱵᱩ ᱦᱚᱲ ᱠᱟᱛᱷᱟ ᱛᱮᱫᱚ ᱧᱩᱛᱩᱢ ᱫᱚ ᱛᱟᱭ ᱥᱟᱨᱳ ᱢᱟᱹᱭ ᱾
ᱢᱟᱱᱮ ᱩᱱᱤ ᱡᱟᱦᱟᱸᱭ ᱩᱱᱤ ᱫᱩᱨᱜᱟᱹ ᱵᱩᱱ ᱞᱟᱹᱭᱮ ᱠᱟᱱᱟ?
ᱦᱳᱭ ᱦᱳᱭ ᱫᱩᱨᱜᱟᱹ ᱫᱚ ᱦᱚᱲ ᱠᱟᱛᱷᱟ ᱛᱮ ᱫᱚ ᱥᱟᱨᱚ ᱢᱟᱹᱭ ᱾
ᱟᱪᱪᱷ ᱾
ᱟᱫᱚ ᱛᱚᱠᱷᱚᱱ ᱩᱱᱠᱤᱱ ᱠᱚ ᱢᱟᱱᱮ ᱪᱷᱚᱞ ᱠᱟᱛᱮᱜ ᱤᱫᱤ ᱠᱟᱛᱮᱫ ᱠᱚ ᱜᱚᱡ ᱠᱮᱫ ᱠᱤᱱ ᱨᱮ᱾ ᱟᱫᱚ ᱛᱚᱠᱷᱚᱱ ᱟᱭᱱᱚᱢ ᱠᱟᱡᱚᱞ ᱫᱚ ᱢᱟᱱᱮ ᱵᱟᱠᱤᱱ ᱵᱩᱡ ᱫᱟᱲᱮᱭᱟᱫᱟ ᱡᱮ ᱩᱱᱠᱤᱱ ᱫᱚᱠᱚ ᱜᱚᱡ ᱠᱟᱜ ᱠᱤᱱᱟ᱾ ᱩᱱᱠᱤᱱ ᱫᱚᱠᱤᱱ ᱢᱚᱱᱮᱭᱮᱫᱟ ᱮᱠᱷᱚᱱᱳ ᱚᱠᱟ ᱨᱮ ᱪᱚ ᱛᱚᱞ ᱢᱮᱱᱟᱜ ᱟᱠᱟᱫ ᱠᱤᱱᱟᱹ ᱾ ᱟᱫᱚ ᱚᱱᱟ ᱦᱚᱛᱮᱫ ᱛᱮ ᱩᱱᱠᱤᱱ ᱟᱭᱱᱚᱢ ᱟᱨ ᱠᱟᱡᱚᱞ ᱫᱚ ᱮᱠᱷᱚᱱᱳ ᱚᱲᱟᱜ ᱚᱲᱟᱜ ᱠᱤᱱ ᱯᱟᱸᱡᱟᱭᱼᱮᱫ ᱠᱚᱜᱮᱭᱟ ᱾
ᱟᱪᱪᱷᱟ ᱢᱟᱱᱨ ᱩᱱᱠᱤᱱ ᱠᱤᱱ ᱯᱟᱸᱡᱟᱭᱼᱮᱫ ᱠᱤᱱᱟ ᱡᱮ ᱩᱱᱠᱤᱱ ᱫᱚ ᱢᱟᱱᱮ ᱵᱟᱝ ᱠᱤᱱ ᱵᱟᱰᱟᱭᱟ ᱥᱮ ᱵᱟᱝ ᱠᱤᱱ ᱯᱟᱹᱛᱭᱟᱹᱣ ᱟᱠᱟᱱᱟ ᱡᱮ ᱩᱱᱠᱤᱱ ᱫᱚ ᱠᱤᱱ ᱜᱚᱡ ᱟᱠᱟᱱᱟ ᱥᱮ ᱠᱚ ᱜᱚᱡ ᱟᱠᱟᱫ ᱠᱤᱱᱟ ᱾
ᱩᱱᱟᱹᱜ ᱫᱟᱲᱮᱭᱟᱱ ᱦᱚᱲ ᱪᱤᱠᱟᱹ ᱛᱮᱠᱚ ᱜᱚᱡ ᱠᱤᱱᱟᱹ᱾
ᱟᱪᱷᱟ ᱩᱱᱤᱱ ᱫᱚ ᱵᱟᱝᱠᱤᱱ ᱯᱟᱹᱛᱭᱟᱹᱣ ᱫᱟᱲᱭᱟᱜ ᱠᱟᱱᱟ ᱚᱱᱟ ᱠᱟᱛᱷᱟ ᱾
ᱦᱳᱭ ᱦᱳᱭ ᱚᱱᱟ ᱦᱚᱛᱮᱡᱛᱮ ᱩᱱᱠᱤᱱ ᱫᱚ ᱨᱟᱜᱼᱨᱟᱜ ᱛᱮ ᱜᱚᱴᱟ ᱠᱤᱱ ᱯᱟᱸᱡᱟᱭᱮᱫ ᱠᱚᱣᱟ ᱚᱱᱮ ᱚᱲᱟᱜ ᱚᱲᱟᱜ ᱾
ᱟᱪᱪᱷᱟ ᱱᱤᱛᱚᱜ ᱦᱚᱸ?
ᱦᱳᱭ ᱱᱤᱛᱚᱜ ᱦᱚᱸ ᱟᱫᱚ ᱚᱱᱟ ᱦᱚᱛᱮᱜ ᱛᱮ ᱢᱟᱱᱮ ᱫᱟᱸᱥᱟᱭ ᱮᱱᱮᱡ ᱨᱮ ᱫᱚ ᱧᱮᱞ ᱟᱠᱟᱫ ᱠᱚᱜᱮᱣᱟᱵᱮᱱ ᱠᱩᱲᱤ ᱦᱚᱯᱚᱱ ᱥᱟᱡᱟᱣ ᱠᱟᱛᱮᱫ ᱠᱚ ᱮᱱᱮᱡ ᱥᱮᱨᱮᱧᱟ ᱾
ᱦᱳᱭ ᱦᱳᱭ ᱜᱚᱢᱠᱮ ᱧᱮᱞ ᱠᱟᱜ ᱠᱚᱣᱟ ᱞᱤᱧ ᱾
ᱟᱪᱪᱷᱟ ᱾
ᱡᱮ ᱚᱱᱮ ᱥᱟᱲᱤ ᱠᱚᱠᱚ ᱦᱚᱨᱚᱜᱟ ᱞᱩᱛᱩᱨ ᱠᱚᱨᱮᱱᱟᱜ ᱠᱚᱠᱚ ᱦᱚᱨᱚᱜᱟ ᱾
ᱦᱳᱭ ᱦᱳᱭ ᱦᱳᱭ ᱾
ᱦᱳᱭ ᱢᱟᱱᱮ ᱚᱱᱮ ᱠᱩᱲᱤ ᱜᱤᱫᱽᱟᱹ ᱨᱩᱯ ᱛᱮᱠᱚ ᱥᱟᱡᱟᱜ-ᱟ ᱢᱮᱱᱠᱷᱟᱱ
ᱦᱳᱭ ᱾
ᱛᱟᱦᱚᱞᱮ ᱜᱚᱢᱠᱮ ᱚᱱᱮ ᱡᱟᱦᱟᱸ ᱫᱤᱥᱚᱢ ᱫᱟᱬᱟᱱ ᱵᱚᱱ ᱪᱟᱞᱟᱜ ᱠᱟᱱᱟ ᱥᱮ ᱥᱮᱱᱚᱜ ᱠᱟᱱᱟ ᱾
ᱦᱳᱭ,
ᱢᱮᱱ ᱠᱷᱟᱱ ᱜᱚᱝᱠᱮ ᱚᱱᱟ ᱠᱚᱫᱚ ᱜᱩᱨᱩ ᱠᱚ ᱟᱛᱮ ᱜᱮ ᱛᱚ᱾
ᱦᱳᱭ ᱜᱚᱝᱠᱮ ᱜᱩᱨᱩ ᱠᱚ ᱟᱛᱮᱫ ᱜᱮ᱾
ᱟᱪᱪᱷᱟ᱾
ᱢᱟᱱᱮᱼᱼ
ᱫᱤᱥᱚᱢ ᱫᱟᱬᱟᱱ ᱠᱟᱱᱟ ᱵᱮᱱ ᱛᱚ ᱟᱫᱚ ᱵᱩᱦ ᱨᱚᱠᱚᱢ ᱦᱚᱲᱟᱜ ᱵᱩᱦ ᱨᱚᱠᱚᱢ ᱱᱚᱡᱚᱨ ᱛᱟᱦᱮᱱᱟ ᱛᱚ᱾ ᱟᱫᱚ ᱚᱠᱚᱭ ᱚᱠᱟ ᱴᱟᱜ ᱱᱚᱡᱚᱨ ᱛᱮ ᱧᱮᱞ ᱟᱵᱮᱱᱟ ᱚᱱᱟ ᱠᱚ ᱞᱟᱹᱜᱤᱫ ᱜᱩᱨᱩ ᱫᱚ ᱞᱟᱜᱟᱜ ᱜᱮᱭᱟ ᱮᱠᱫᱚᱢ ᱞᱟᱹᱠᱛᱤᱭᱟᱜ ᱠᱟᱱ ᱜᱮᱭᱟ᱾
ᱦᱳᱭ ᱜᱚᱝᱠᱮ ᱱᱚᱣᱟ ᱫᱚ ᱮᱠᱫᱚᱢ ᱞᱟᱠᱛᱤ ᱠᱟᱛᱷᱟ ᱠᱟᱱ ᱜᱮᱭᱟ᱾
ᱦᱩ ᱦᱩ
ᱜᱚᱝᱠᱮ ᱛᱟᱦᱚᱞᱮ ᱛᱤᱱᱟᱹᱜ ᱫᱤᱱ ᱵᱚᱱ ᱢᱟᱱᱟᱣ ᱮᱫᱟ ᱱᱚᱣᱟ ᱯᱚᱨᱚᱵᱽ ᱫᱚ ᱥᱮ ᱪᱮᱫ ᱞᱮᱠᱟ?
ᱱᱩᱣᱟ ᱯᱳᱨᱩᱚᱵ ᱫᱚ ᱪᱮᱫ ᱞᱮᱠᱟ ᱞᱤᱧ ᱞᱟᱹᱭᱟ ᱜᱚᱝᱠᱮᱼᱼ ᱚᱠᱚᱭ ᱠᱚᱫᱚ ᱢᱚᱬᱮᱸ ᱢᱟᱦᱟ ᱠᱚ ᱢᱟᱱᱟᱣᱟ᱾ ᱚᱠᱚᱭ ᱫᱚ ᱯᱩᱱ ᱢᱟᱦᱟ ᱦᱚᱸᱠᱚ ᱢᱟᱱᱟᱣᱟ ᱟᱨ ᱚᱠᱚᱭ ᱠᱚᱫᱚ ᱯᱮ ᱢᱟᱦᱟ ᱦᱚᱸᱠᱚ ᱢᱟᱱᱟᱣᱟ᱾
ᱟᱪᱪᱷᱟ ᱢᱟᱱᱮ ᱡᱟᱦᱟᱸ ᱴᱚᱴᱷᱟ ᱠᱚᱨᱮ ᱡᱟᱦᱟᱸ ᱞᱮᱠᱟ ᱧᱮᱞᱚᱜᱼᱚᱜ ᱠᱟᱱᱟ ᱵᱟᱝᱼᱼ
ᱵᱟᱝ ᱵᱟᱝ ᱚᱱᱠᱟ ᱴᱚᱴᱷᱟ ᱤᱫᱤ ᱠᱟᱛᱮᱜ ᱫᱚ ᱵᱟᱝ ᱦᱟᱹᱴᱤᱧ ᱠᱟᱱᱟ ᱦᱟᱸᱜ᱾ ᱟᱫᱚ, ᱠᱚᱭ ᱫᱚ ᱢᱟᱱᱮᱼᱼ ᱯᱮ ᱢᱟᱦᱟ ᱨᱮᱭ ᱤᱭᱟᱹ ᱠᱮᱫᱟ ᱮᱦᱚᱵ ᱠᱮᱫᱟ ᱚᱠᱚᱭ ᱫᱚ ᱯᱩᱱ ᱢᱟᱦᱟ ᱨᱮᱼᱼ ᱚᱠᱚᱭ ᱫᱚ ᱢᱚᱬᱮᱸ ᱢᱟᱦᱟ ᱨᱮ ᱢᱟᱱᱮ ᱢᱩᱪᱟᱹᱫᱚᱜ ᱫᱤᱱ ᱫᱚ ᱜᱚᱢᱠᱮ ᱢᱤᱫ ᱴᱤᱡ ᱠᱟᱱ ᱜᱮᱭᱟ ᱠᱤᱱᱛᱩ ᱮᱦᱚᱵᱽᱼᱼ ᱛᱚ ᱟᱵᱮᱱ ᱫᱚ ᱚᱠᱟᱴᱟ ᱨᱮᱵᱮᱱ ᱮᱦᱚᱵᱟ ᱟᱵᱮᱱᱟᱜ ᱤᱭᱟᱹ?
ᱟᱪᱪᱷᱟ᱾ ᱛᱟᱦᱞᱮ ᱜᱚᱝᱠᱮ ᱱᱚᱣᱟ ᱡᱟᱦᱟᱸ ᱚᱱᱮ ᱢᱚᱬᱮ ᱢᱟᱦᱟ ᱡᱟᱦᱟᱸᱟᱭ ᱠᱚᱠᱚᱼᱼ ᱮᱱᱮᱡᱟ ᱥᱮ ᱪᱮᱫᱠᱟ ᱥᱮ ᱫᱤᱥᱚᱢ ᱠᱚ ᱫᱟᱬᱟᱱᱟᱼᱼ
ᱦᱳᱭᱻ
ᱮᱠᱷᱟᱱ ᱛᱟᱦᱚᱞᱮ ᱚᱱᱟ ᱢᱩᱪᱟᱹᱫ ᱦᱤᱞᱳᱜ ᱫᱚ ᱟᱹᱞᱤᱧ ᱡᱟᱦᱟᱸ ᱛᱤᱱᱟᱹᱜ ᱞᱤᱧ ᱵᱟᱰᱟᱭᱟ ᱥᱮ ᱡᱟᱦᱟᱸ ᱞᱮᱠᱟ ᱞᱤᱧ ᱟᱸᱡᱚᱢ ᱠᱟᱟᱜᱼᱟ ᱡᱮ ᱢᱮᱱ ᱠᱷᱟᱱ ᱢᱩᱪᱟᱹᱫ ᱦᱤᱞᱳᱜ ᱫᱚᱼᱼ
ᱟᱛᱩ ᱨᱮᱜᱮ ᱠᱚ ᱮᱱᱮᱡᱟ ᱦᱳᱭ ᱦᱳᱭ ᱦᱳᱭ ᱟᱛᱳ ᱨᱮᱜᱮ ᱠᱚ ᱮᱱᱮᱡᱟ ᱜᱚᱝᱠᱮᱼᱼ
ᱛᱟᱦᱚᱞᱮ ᱜᱚᱝᱠᱮ ᱥᱟᱯᱟᱵ ᱠᱚᱫᱚ ᱪᱮᱫ ᱠᱚ ᱛᱟᱦᱮᱸᱱᱟ ᱜᱚᱝᱠᱮ? ᱟᱯᱮᱥᱱ ᱟᱯᱮᱭᱟᱜ ᱴᱚ ᱴᱷᱟ ᱠᱚᱨᱮ ᱫᱚ?
ᱥᱟᱯᱟᱵ ᱠᱚᱫᱚ ᱛᱟᱦᱮᱸᱱᱟ ᱤᱭᱟᱹ ᱵᱮᱱ ᱟᱸᱡᱚᱢ ᱠᱟᱜᱼᱟ? ᱵᱷᱩᱣᱟᱹᱝ?
ᱦᱮᱸ ᱜᱚᱝᱠᱮ ᱟᱸᱡᱚᱢ ᱠᱟᱜᱼᱟ ᱞᱤᱧ ᱵᱷᱩᱣᱟᱹᱝ ᱫᱚ ᱢᱳᱵᱟᱭᱤᱞ ᱠᱚᱨᱮ ᱞᱤᱧ ᱧᱮᱞ ᱵᱟᱲᱟᱣ ᱠᱟᱜᱼᱟ᱾
ᱚᱱᱟ ᱵᱷᱩᱣᱟᱹᱝ ᱫᱚ ᱮᱠᱟᱞ ᱫᱚ ᱮᱠᱫᱚᱢ ᱞᱟᱹᱠᱛᱤᱭᱟᱜ ᱠᱟᱱ ᱜᱮᱭᱟ᱾
ᱦᱳᱭ ᱦᱳᱭ ᱦᱳᱭᱼᱼ
ᱛᱟ ᱯᱚᱨᱮ ᱚᱱᱟ ᱤᱭᱟᱹ ᱵᱮᱱ ᱟᱸᱡᱚᱢ ᱠᱟᱫᱟ ᱠᱟᱸᱥᱟ ᱛᱷᱟᱹᱨᱤ?
ᱦᱮᱸ ᱜᱚᱝᱠᱮ ᱧᱮᱞ ᱠᱟᱜ ᱞᱤᱧ ᱠᱟᱸᱥᱟ ᱛᱷᱟᱹᱨᱤ ᱠᱚᱢᱟ᱾
ᱦᱳᱭ ᱦᱳᱭ ᱠᱟᱥᱟ ᱛᱟ ᱠᱟᱥᱟ ᱛᱷᱟᱹᱨᱤ ᱦᱚᱸ ᱞᱟᱹᱠᱛᱤᱭᱟᱜ ᱠᱟᱱ ᱜᱮᱭᱟ᱾ ᱛᱟᱯᱚᱨᱮ ᱚᱱᱟ ᱡᱷᱟᱭ ᱵᱮᱱ ᱟᱸᱡᱽ ᱟᱸᱡᱚᱢ ᱵᱟᱲᱟ ᱠᱟᱜᱼᱟ ᱡᱷᱟᱸᱭ?
ᱵᱟᱝ ᱜᱚᱝᱠᱮ ᱚᱱᱟ ᱫᱚ ᱵᱟᱝ ᱞᱤᱧ ᱟᱸᱡᱚᱢ ᱠᱟᱜᱼᱟ᱾
ᱚᱱᱟ ᱦᱚᱸ ᱢᱟᱱᱮ ᱚᱝᱠᱟ ᱤᱭᱟᱹ ᱨᱮᱭᱟᱜ ᱡᱤᱱᱤᱥ ᱠᱟᱱ ᱜᱮᱭᱟ᱾ ᱠᱟᱥᱟ ᱨᱮᱭᱟᱜ ᱡᱤᱱᱤᱥ ᱠᱟᱱ ᱜᱮᱭᱟ ᱚᱱᱟ ᱦᱚᱸᱠᱚ ᱚᱝᱠᱟ ᱠᱟᱥᱟ ᱛᱷᱟᱹᱨᱤ ᱞᱮᱠᱟ ᱜᱮ ᱡᱟᱦᱟᱸ ᱞᱮᱠᱟ ᱠᱚ ᱨᱩᱭᱟᱥᱮ ᱚᱝᱠᱟ ᱜᱮ ᱠᱟᱥᱟᱼᱼ ᱛᱟᱨᱤ ᱠᱚ ᱚᱱᱟ ᱡᱷᱟᱸ ᱦᱚᱸ ᱠᱚ ᱨᱩᱭᱟ᱾
ᱟᱪᱪᱷᱟ᱾ ᱛᱟᱦᱚᱞᱮ ᱜᱚᱝᱠᱮ
ᱟᱨ ᱟᱨᱚ ᱦᱟᱯᱳᱭ ᱜᱚᱝᱠᱮ ᱟᱹᱰᱤ ᱠᱚᱡ ᱥᱟᱯᱟᱵ ᱦᱮᱱᱟᱜ ᱟᱠᱟᱜᱼᱟ᱾
ᱟᱪᱪᱷᱟ ᱞᱟᱹᱭ ᱵᱤᱱ᱾
ᱟᱨ ᱚᱱᱟ ᱚᱱᱴᱨᱚᱡ ᱵᱮᱱ ᱟᱸᱡᱚᱢ ᱠᱟᱜ-ᱟ ᱚᱱᱴᱚᱨᱚᱡ᱾
ᱵᱟᱝᱟ ᱜᱚᱢᱠᱮ ᱚᱱᱟ ᱠᱚᱢᱟ ᱯᱳᱭᱞᱳ ᱞᱤᱧ ᱟᱸᱡᱚᱢᱮᱜ-ᱟ ᱱᱚᱣᱟ ᱠᱟᱛᱷᱟ ᱠᱚᱢᱟ ᱥᱮ ᱱᱚᱣᱟ
ᱟᱪᱪᱷᱟ ᱟᱪᱪᱷᱟ ᱚᱸᱰᱨᱚᱡ ᱫᱚ ᱜᱚᱝᱠᱮ ᱤᱭᱟᱹ ᱞᱮᱠᱟᱱᱟᱜ ᱡᱤᱱᱤᱥ ᱠᱟᱱᱟ᱾ ᱢᱟᱱᱮ ᱦᱚᱛᱚ ᱱᱷᱟᱜ ᱠᱚ ᱚᱱᱮ ᱱᱟ ᱡᱟᱸᱦᱟ ᱫᱷᱟᱨᱮ ᱵᱚᱠ ᱛᱟᱦᱮᱱᱟ ᱮᱱᱛᱮ
ᱦᱳᱭ ᱦᱳᱭ᱾
ᱚᱱᱟ ᱫᱷᱟᱨᱮ ᱠᱩ ᱜᱮᱫ ᱪᱷᱟᱲᱟᱣ ᱠᱟᱜ-ᱟ
ᱟᱪ-ᱪᱷᱟ᱾
ᱟᱨ ᱚᱱᱟ ᱞᱟᱛᱟᱨ ᱫᱷᱟᱨᱮ ᱨᱮ ᱢᱤᱴᱤᱡ ᱠᱚ ᱵᱷᱩᱜᱟᱹᱜᱟ ᱟᱨ ᱚᱸᱰᱮ ᱢᱤᱴᱤᱜ ᱢᱟᱨᱟᱜ ᱤᱞ ᱠᱚ ᱠᱷᱟᱹᱲᱟᱜ-ᱟ᱾ ᱟᱨ ᱚᱱᱟᱜᱮ ᱞᱚᱦᱚᱫ ᱜᱮᱸᱫᱽᱨᱮᱡ ᱛᱮ ᱚᱨ ᱟᱠᱚ ᱚᱱᱟ ᱢᱟᱨᱟᱜ ᱤᱞ᱾
ᱟᱪᱪᱷᱟ ᱢᱮᱱᱠᱷᱟᱱ ᱚᱱᱟ ᱠᱷᱚᱱ ᱜᱮ ᱥᱟᱰᱮ ᱠᱚ ᱩᱰᱩᱠᱚᱜ-ᱟ᱾
ᱦᱳᱭ ᱚᱸᱡ ᱚᱸᱡ ᱥᱟᱰᱮᱭᱟ᱾
ᱟᱪᱪᱷᱟ ᱢᱮᱱᱠᱷᱟᱱ ᱡᱟᱭᱦᱳᱠ ᱵᱟᱝᱞᱤᱧ ᱧᱮᱞ ᱛᱤᱭᱟᱹᱜ ᱠᱟᱜ-ᱟ᱾ ᱢᱮᱱᱠᱷᱟᱱ ᱟᱹᱵᱤᱱᱟᱜ ᱢᱚᱪᱟ ᱠᱷᱚᱡ ᱜᱮᱞᱤᱧ ᱟᱸᱡᱚᱢ ᱠᱮᱫᱟ ᱡᱩᱫᱤ ᱡᱟᱸᱦᱟ ᱛᱤᱥ ᱱᱚᱝᱠᱟᱱᱟᱜ ᱢᱟᱱᱮ ᱥᱩᱨ ᱥᱮᱴᱮᱨ ᱫᱚᱲᱮᱭᱟᱜ-ᱟ ᱞᱤᱧ ᱡᱟᱸᱦᱟ ᱛᱤᱥ ᱱᱚᱝᱠᱟᱱᱟᱜ ᱟᱠᱷᱲᱟ ᱠᱚᱨᱮ ᱢᱮᱱᱠᱷᱟᱱ ᱧᱮᱞ ᱟᱞᱤᱧ ᱦᱳᱭᱛᱳ᱾
ᱟᱪᱪᱷᱟ ᱵᱟ ᱟᱫᱚ ᱜᱚᱝᱠᱮ ᱚᱱᱟ ᱫᱚ ᱧᱮᱞ ᱠᱟᱛᱮᱜ ᱫᱚ ᱨᱟᱹᱥᱠᱟᱹ ᱨᱮᱭᱟᱜ ᱡᱤᱱᱤᱥ ᱫᱚ ᱵᱟᱝ ᱠᱟᱱᱟ ᱮᱱᱮᱡ ᱵᱤᱰᱟᱹᱣ ᱞᱮᱜᱟᱭ ᱵᱤᱱ ᱢᱤᱫ ᱫᱷᱟᱣ᱾ ᱛᱚᱵᱮ ᱨᱮᱥᱮ ᱢᱤᱜ ᱢᱟᱱᱮ ᱚᱱᱟ ᱨᱮᱭᱟᱜ ᱡᱚᱢᱚᱠ ᱥᱟᱸᱦᱤᱜ ᱨᱟᱹᱥᱠᱟᱹ ᱫᱚᱵᱱ ᱟᱹᱭᱠᱟᱹᱣᱟ᱾
ᱦᱳᱭ ᱜᱚᱝᱠᱮ ᱱᱚᱣᱟ ᱦᱚᱸ ᱮᱠᱫᱚᱢ ᱡᱚᱛᱷᱟᱛ ᱠᱟᱛᱷᱟ ᱵᱤᱱ ᱞᱟᱹᱭ ᱠᱟᱜ-ᱟ᱾ ᱡᱮ ᱧᱮᱞ ᱠᱟᱛᱮᱫ ᱢᱟ ᱢᱮᱫ ᱜᱮ ᱯᱮᱨᱮᱡᱚᱜ-ᱟ
ᱦᱳᱭ ᱦᱳᱭ ᱢᱚᱱᱮ ᱫᱚ ᱵᱟᱝ᱾
ᱢᱚᱱᱮ ᱫᱚ ᱵᱟᱝ᱾ ᱛᱟᱦᱞᱮ ᱜᱚᱝᱠᱮ ᱛᱩᱢᱫᱟᱹᱜ ᱠᱚ ᱟᱛᱮᱫ ᱫᱚ ᱵᱟᱝᱠᱚ ᱮᱱᱮᱡ ᱜᱮᱭᱟ ᱥᱮ ᱪᱮᱜ ᱞᱮᱠᱟ?
ᱵᱟ ᱟᱫᱚ ᱚᱱᱟ ᱫᱚ ᱟᱵᱮᱱ ᱪᱮᱛᱟᱱ ᱩᱯᱚᱨᱮ ᱤᱭᱟᱹᱭᱟ᱾ ᱱᱮᱛᱟᱨ ᱫᱚ ᱢᱟᱱᱮ ᱡᱩᱜᱽ ᱯᱟᱞᱴᱟᱜ ᱠᱟᱱᱟ ᱛᱚ ᱢᱟᱱᱮ ᱵᱟᱜᱤ ᱟᱸᱡᱚᱢ ᱞᱟᱹᱜᱤᱜ ᱦᱟᱱᱮ᱾ ᱛᱤᱨᱤᱭᱳ ᱵᱟᱱᱟᱢ᱾ ᱦᱟᱱᱮ ᱠᱤᱥᱤᱭᱳ ᱛᱩᱱᱫᱟᱹᱜ ᱡᱚᱛᱚ ᱠᱚ ᱤᱫᱤᱭᱮᱫᱟ ᱟᱫᱚ᱾ ᱮᱠᱪᱩᱭᱮᱞᱤ ᱚᱱᱟ ᱠᱚᱫᱚ ᱟᱥ ᱥᱚᱞ ᱥᱟᱯᱟᱵ ᱫᱚ ᱵᱟᱝ ᱠᱟᱱᱟ ᱟᱥᱚᱞ ᱥᱟᱯᱟᱵ ᱠᱚᱫᱚ ᱡᱟᱸᱦᱟ ᱞᱤᱧ ᱞᱟᱹᱭ ᱠᱮᱜ-ᱟ ᱚᱱᱟ ᱠᱚ ᱠᱟᱱ ᱜᱮᱭᱟ ᱟᱥᱚᱞ ᱥᱟᱯᱟᱵ ᱫᱚ ᱮᱱᱛᱮᱜ᱾
ᱟᱪᱪᱷᱟ᱾ ᱛᱟᱦᱞᱮ ᱜᱚᱢᱠᱮ ᱚᱱᱟ ᱢᱟ ᱟᱹᱰᱤ ᱨᱟᱹᱥᱠᱟᱹ ᱨᱮᱭᱟᱜ ᱠᱟᱛᱷᱟ ᱡᱟᱭᱦᱳᱠ᱾ ᱥᱮ ᱟᱸᱡᱚᱢ ᱠᱟᱛᱮ ᱟᱰᱤ ᱠᱩᱥᱤ ᱜᱮᱞᱤᱧ ᱵᱩᱡᱽ ᱠᱮᱫᱟ᱾ ᱡᱮ ᱟᱵᱤᱱ ᱵᱤᱱ ᱞᱟᱹᱭ ᱥᱚᱫᱚᱨᱟ ᱞᱤᱧᱟ ᱱᱚᱜ-ᱚᱭ ᱫᱟᱸᱥᱟᱭ ᱵᱟᱨᱮᱛᱮ᱾
ᱦᱮᱸ᱾
ᱟᱪᱪᱷᱟ ᱱᱚᱣᱟ ᱦᱚᱸ ᱱᱟᱯᱟᱭ ᱠᱟᱛᱷᱟ ᱜᱮ ᱛᱟᱦᱞᱮ ᱜᱚᱝᱠᱮ ᱵᱟᱯᱞᱟ ᱵᱤᱦᱟᱹ ᱠᱚᱫᱚ᱾ ᱪᱮᱜ ᱞᱮᱠᱟ ᱟᱯᱮᱥᱮᱱ ᱫᱚ᱾
ᱩᱢ ᱵᱟᱯᱞᱟ ᱵᱤᱦᱟᱹ ᱫᱚ ᱪᱮᱜ ᱞᱮᱠᱟᱱᱟᱜ ᱞᱟᱹᱭᱵᱮᱱᱟ ᱜᱚᱢᱠᱮ ᱵᱟᱯᱞᱟ ᱵᱤᱦᱟᱹ ᱫᱚ᱾ ᱚᱱᱮ ᱛᱷᱚ ᱜᱚᱴᱟ ᱫᱤᱥᱚᱢ ᱫᱤᱥᱚᱢ ᱨᱮᱭᱟᱜ-ᱜᱮ᱾ ᱛᱤᱱᱟᱹᱜ ᱨᱚᱠᱚᱢ ᱢᱮᱱᱟᱜ ᱛᱟᱵᱚᱱᱟ ᱦᱟᱸᱜ ᱥᱟᱛ ᱨᱚᱠᱚᱢ ᱥᱮ ᱛᱤᱱᱟᱹᱜ᱾
ᱦᱳᱭ ᱜᱚᱝᱠᱮ ᱟᱰᱤ ᱨᱚᱠᱚᱢᱟᱜ ᱵᱟᱯᱞᱟ ᱢᱮᱱᱟᱜ ᱛᱟᱵᱚᱱᱟ ᱛᱚ ᱢᱮᱴᱮᱜ ᱫᱚ ᱥᱟᱨ ᱥᱟᱜᱩᱱ ᱥᱮ ᱟᱰᱤ ᱨᱚᱠᱚᱢᱟᱜ ᱢᱮᱱᱟᱜ ᱛᱟᱵᱚᱱᱟ ᱛᱚ᱾
ᱟᱫᱚ ᱚᱱᱟᱜᱮ ᱟᱫᱚ ᱟᱨᱤᱪᱟᱞᱤ ᱫᱚ᱾ ᱟᱰᱤ ᱟᱭᱢᱟ ᱴᱚᱴᱷᱟᱨᱮ ᱦᱟᱸᱜ ᱟᱭᱢᱟ ᱞᱮᱠᱟ ᱟᱨᱤᱪᱟᱞᱤ ᱛᱚ᱾
ᱦᱳᱭ ᱦᱳᱭ ᱚᱱᱟ ᱦᱚᱸ᱾ ᱛᱟᱦᱚᱞᱮ ᱜᱚᱝᱠᱮ ᱥᱟᱨ ᱥᱟᱹᱜᱩᱱ ᱵᱟᱯᱞᱟ ᱫᱚ ᱪᱮᱫ ᱞᱮᱠᱟ ᱟᱯᱮᱥᱮᱱ ᱫᱚ ᱪᱮᱫ ᱞᱮᱠᱟ ᱛᱤᱱᱟᱹᱜ ᱫᱤᱱ ᱥᱮ ᱪᱮᱫ ᱞᱮᱠᱟ?
ᱛᱤᱱᱟᱹᱜ ᱫᱤᱱ ᱵᱚᱞᱛᱮ ᱢᱟᱱᱮ ᱟᱱᱟ ᱡᱚᱢ ᱧᱩ ᱠᱚᱦᱚᱸ ᱞᱤᱧ ᱞᱟᱹᱭ‌ᱟᱵᱮᱱᱟ?
ᱵᱟ ᱵᱟᱝ ᱚᱱᱛᱮᱱᱟᱜ ᱫᱚ ᱵᱟᱝ ᱚᱱᱟ ᱵᱟᱯᱞᱟ ᱠᱟᱹᱢᱤ ᱦᱚᱨᱟ ᱜᱮ ᱚᱱᱟ ᱦᱟᱱᱛᱮ ᱟᱪᱪᱷᱟ ᱞᱟᱹᱭ ᱵᱤᱱ ᱡᱚᱢᱧᱩ ᱠᱷᱚᱡ ᱜᱮ ᱡᱟᱦᱟᱸ ᱛᱤᱱᱟᱹᱜ ᱜᱮ,
ᱟᱪᱪᱷᱟ ᱟᱫᱚ ᱚᱱᱛᱮ ᱫᱚ ᱵᱟᱫ ᱠᱟᱜ ᱵᱮᱱ ᱛᱟᱦᱚᱞᱮ ᱚᱱᱟ ᱤᱭᱟᱹ ᱴᱷᱮᱡ ᱜᱮ ᱟᱸᱡᱚᱢ ᱞᱮᱢ, ᱟᱞᱮ ᱥᱮᱫ ᱫᱚ ᱜᱚᱝᱠᱮ ᱵᱟᱨ ᱢᱟᱦᱟ ᱦᱩᱭᱩᱜ-ᱟ ᱦᱟᱸᱜ ᱵᱟᱯᱞᱟ ᱫᱚ᱾
ᱟᱪᱪᱷᱟ ᱵᱟᱨ ᱢᱟᱦᱟᱸ, ᱵᱟᱝ ᱪᱮ? ᱚᱱᱟ ᱥᱟᱨ ᱥᱟᱹᱜᱩᱱ ᱵᱟᱯᱞᱟ ᱵᱤᱱ ᱞᱟᱹᱭᱪᱚᱭ ᱫᱟ ᱥᱮ?
ᱦᱳᱭ, ᱦᱳᱭ,
ᱚ ᱟᱪᱪᱷᱟ, ᱛᱟᱦᱚᱞᱮ ᱵᱟᱨ ᱢᱟᱦᱟᱸ ᱫᱚ ᱪᱮᱫ ᱞᱮᱠᱟ? ᱯᱳᱭᱞᱳ ᱫᱤᱱ ᱫᱚ ᱢᱟᱱᱮ ᱱᱚᱸᱰᱮ ᱠᱚᱲᱟ ᱛᱚᱨᱚᱯᱷ ᱠᱷᱚᱱ ᱠᱚ ᱥᱮᱱᱚᱜ-ᱟ ᱦᱟᱸᱰᱮ ᱵᱟᱯᱞᱟᱜ?
ᱦᱳᱭ, ᱦᱳᱭ,
ᱮᱱᱠᱷᱟᱱ ᱵᱟᱯᱞᱟ ᱟᱹᱜᱩᱭᱮᱜ ᱦᱟᱸᱰᱮ ᱵᱟᱯᱞᱟ ᱫᱚ ᱦᱟᱸᱰᱮ ᱜᱮ ᱦᱩᱭᱩᱜ-ᱟ᱾
ᱦᱳᱭ, ᱦᱳᱭ, ᱢᱟᱱᱮ ᱵᱟᱯᱞᱟ ᱨᱮᱭᱟᱜ ᱥᱟᱱᱟᱢ ᱠᱟᱹᱢᱤ ᱦᱚᱨᱟ ᱜᱮ ᱦᱟᱸᱰᱮ ᱠᱷᱚᱡ ᱦᱟᱸᱰᱮ ᱜᱮ ᱦᱩᱭᱩᱜᱼᱟ᱾
ᱦᱳᱭ, ᱦᱳᱭ, ᱦᱳᱭ, ᱛᱟᱦᱚᱞᱮ ᱜᱚᱝᱠᱮ ᱱᱚᱜ, ᱪᱮᱫ ᱵᱮᱱ ᱞᱟᱹᱭᱫᱟ? ᱞᱟᱹᱭ ᱫᱟᱞᱤᱧ ᱜᱚᱝᱠᱮ ᱜᱚᱝᱠᱮ ᱞᱟᱹᱭ ᱫᱟᱞᱤᱧ ᱱᱚᱜ-ᱚᱭ ᱡᱮ ᱵᱟᱯᱞᱟ ᱵᱤᱦᱟᱹ ᱠᱚᱨᱮ ᱱᱤᱛᱚᱜ ᱡᱟᱦᱟᱸ ᱧᱮᱞᱚᱜ ᱠᱟᱱᱟ ᱵᱚᱠᱥ ᱠᱚ ᱥᱮ ᱪᱮᱫᱞᱮᱠᱟ ᱱᱚᱣᱟ ᱢᱟ ᱪᱷᱟᱹᱛᱤᱠ ᱡᱟᱹᱛᱤ ᱠᱚᱣᱟᱜ ᱠᱟᱱᱟ, ᱢᱮᱱᱠᱷᱟᱱ ᱟᱵᱚ ᱟᱹᱨᱤᱪᱟᱹᱞᱤ ᱠᱚᱨᱮᱱᱟᱜ ᱢᱟ ᱛᱩᱢᱫᱟᱹᱜ ᱴᱟᱢᱟᱠ, ᱥᱮ ᱱᱚᱣᱟ ᱠᱚ ᱢᱮᱱᱟᱜ ᱛᱟᱵᱚᱱᱟ ᱢᱮᱱᱠᱷᱟᱱ ᱟᱹᱵᱤᱱ ᱡᱩᱫᱤ ᱵᱤᱱ ᱞᱟᱹᱭᱟ ᱱᱤᱛᱚᱜ ᱢᱟ ᱡᱟᱹᱥᱛᱤ ᱠᱟᱭ ᱛᱮᱜᱮ ᱧᱮᱞᱚᱜ ᱠᱟᱱ ᱜᱮᱭᱟ, ᱡᱮ ᱱᱚᱜ-ᱚᱭ ᱢᱟᱱᱮ ᱥᱟᱱᱟᱢ ᱦᱚᱲ ᱜᱮ ᱮᱻ ᱱᱮᱛᱟᱨ ᱢᱟ ᱚᱱᱟ ᱵᱚᱠᱥ ᱠᱚᱵᱚᱱ ᱟᱹᱜᱩᱭᱮᱜ-ᱟ, ᱢᱮᱱᱠᱷᱟᱱ ᱱᱚᱣᱟ ᱠᱚᱢᱟ ᱟᱵᱚᱣᱟᱜ ᱫᱚ ᱵᱟᱝ ᱠᱟᱱᱟ ᱱᱚᱣᱟ ᱠᱚᱫᱚ ᱪᱷᱟᱹᱛᱤᱠ ᱡᱟᱹᱛᱤ ᱠᱚᱣᱟᱜ ᱠᱟᱱᱟ᱾ ᱢᱮᱱᱠᱷᱟᱱ ᱟᱵᱚᱣᱟᱜ ᱜᱚᱝᱠᱮ ᱟᱵᱚᱣᱟᱜ ᱜᱚᱝᱠᱮ ᱟᱹᱰᱤ ᱟᱹᱨᱤᱪᱟᱹᱞᱤ ᱦᱚᱸ ᱠᱚᱢ ᱫᱚ ᱵᱟᱝ ᱪᱮᱨᱦᱨᱟᱱ ᱛᱟᱵᱚᱱᱟ,
ᱦᱮᱸ,
ᱢᱮᱱᱠᱷᱟᱱ ᱟᱵᱚᱣᱟᱜ ᱜᱮ ᱡᱩᱫᱤ ᱡᱩᱫᱤᱵᱚᱱ ᱞᱟᱦᱟ ᱤᱫᱤ ᱠᱷᱟᱱ ᱚᱱᱟ ᱦᱚᱸ ᱱᱟᱯᱟᱭᱚᱜ ᱜᱮᱭᱟ᱾ ᱱᱚᱣᱟ ᱠᱚ ᱚᱱᱮ ᱡᱟᱦᱟᱸ ᱵᱚᱠᱥ ᱠᱚ ᱟᱹᱜᱩᱭᱮᱫ ᱫᱚ ᱜᱚᱝᱠᱮ ᱱᱚᱣᱟ ᱵᱟᱨᱮᱛᱮ ᱡᱩᱫᱤ ᱵᱟᱨ ᱠᱟᱛᱷᱟ ᱵᱤᱱ ᱞᱟᱹᱭ ᱠᱷᱟᱱ?
ᱥᱮ ᱛᱚ ᱜᱚᱢᱠᱮ ᱴᱷᱤᱠ ᱜᱮ ᱵᱚᱠᱥ ᱫᱚ ᱵᱟᱝ ᱟᱹᱜᱩ ᱨᱮᱭᱟᱜ ᱠᱟᱛᱷᱟ ᱠᱟᱱ ᱜᱮᱭᱟ, ᱟᱨ ᱟᱹᱜᱩ ᱦᱚᱸ ᱵᱟᱝᱵᱚᱱ ᱟᱹᱜᱩ ᱞᱮᱠᱷᱟᱱ ᱱᱟᱯᱟᱭᱚᱜ ᱜᱮᱭᱟ᱾ ᱟᱫᱚ ᱱᱮᱛᱟᱨ ᱫᱚ ᱜᱚᱝ ᱠᱮ ᱰᱮᱱ ᱵᱩᱡᱽ ᱫᱟᱲᱮᱭᱟᱜ ᱠᱟᱱ ᱜᱮᱭᱟ ᱛᱚ ᱦᱚᱲ ᱠᱚ ᱠᱤᱥᱟᱹᱲᱚᱜ ᱠᱟᱱᱟ᱾ ᱠᱤᱥᱟᱹᱲ ᱠᱤᱥᱟᱹᱲ ᱦᱚᱲ ᱦᱚᱲ ᱠᱚ ᱯᱮᱨᱟ ᱯᱮᱲᱟ ᱯᱟᱹᱲᱣᱟᱹᱜ ᱠᱟᱱ ᱛᱟᱠᱚᱣᱟ᱾ ᱟᱫᱚ ᱟᱠᱚᱣᱟᱜ ᱴᱟᱠᱟ ᱨᱮᱭᱟᱜ ᱜᱚᱨᱚᱢ ᱢᱟᱱᱮ ᱫᱮᱠᱷᱟᱣ ᱞᱟᱹᱜᱤᱫ
ᱚᱱᱟ ᱠᱚᱠᱚ ᱠᱟᱹᱢᱤᱭᱮᱫᱟ᱾ ᱵᱟᱠᱷᱟᱡ ᱟᱹᱞᱤᱧ ᱫᱚᱞᱤᱧ ᱢᱮᱱᱟ ᱟᱵᱚ ᱥᱟᱱᱛᱟᱲ ᱥᱟᱶᱛᱟ ᱨᱮᱭᱟᱜ ᱵᱟᱯᱞᱟ ᱨᱮᱫᱚ ᱤᱭᱟᱹ ᱜᱮ ᱴᱷᱤᱠᱟ ᱴᱟᱢᱟᱠ